ᱦᱮᱸ ᱜᱚᱝᱠᱮ ᱾
ᱦᱮᱸ ᱡᱚᱦᱟᱨ ᱜᱮ ᱾
ᱦᱳᱭ ᱛᱚ ᱜᱚᱢᱠᱮ ᱢᱚᱡᱽ ᱛᱮ ᱨᱚᱲ ᱠᱚ ᱟᱸᱡᱚᱢᱚᱜ ᱠᱟᱱ ᱛᱟᱹᱞᱤᱧᱟ ᱛᱚ?
ᱦᱳᱭ ᱟᱸᱡᱚᱢᱚᱜ ᱠᱟᱱ ᱜᱮᱭᱟ, ᱟᱞᱤᱧᱟᱜ?
ᱦᱳᱭ ᱜᱚᱝᱠᱮ ᱟᱵᱤᱱᱟᱜ ᱦᱚᱸ ᱱᱟᱯᱟᱭ ᱜᱮᱞᱤᱧ ᱟᱸᱡᱚᱢ ᱧᱟᱢᱮᱜᱼᱟ ᱾
ᱩᱸᱜ ᱱᱤ ᱫᱚ ᱛᱟᱦᱞᱮ ᱡᱚᱢ ᱵᱟᱲᱟ ᱠᱚᱫᱚ ᱦᱩᱭᱱᱟ ᱥᱮ ᱟᱹᱣᱨᱤ?
ᱦᱳᱭ ᱜᱚᱝᱠᱮ ᱡᱚᱢ ᱠᱚᱫᱚ ᱦᱟᱸᱜ ᱦᱩᱭ ᱵᱟᱲᱟ ᱧᱚᱜ ᱟᱠᱟᱱᱟ ᱾ᱟᱫᱚ ᱦᱟᱸᱜ ᱱᱚᱜᱼᱚ ᱱᱚᱝᱠᱟ ᱢᱮᱱ ᱞᱮᱠᱷᱟᱡ ᱫᱚ ᱨᱩᱢ ᱠᱚᱨᱮ ᱜᱮ ᱢᱮᱱᱟᱜ ᱟᱠᱟᱫ ᱞᱤᱧᱟᱹ᱾ ᱚᱲᱟᱜ ᱠᱚᱨᱮ ᱜᱮ ᱦᱳᱭ ᱾
ᱟᱹᱞᱤᱧ ᱦᱚᱞᱤᱧ ᱡᱚᱢ ᱵᱟᱲᱟᱣ ᱠᱟᱫ ᱜᱮᱭᱟ ᱮᱱᱟᱱ ᱨᱮᱜᱮ ᱾
ᱟᱪᱪᱷᱟ ᱟᱪᱪᱷᱟ, ᱟᱫᱚ ᱦᱟᱸᱜ ᱜᱚᱢᱠᱮ ᱢᱮᱱ ᱞᱮᱠᱷᱟᱡ ᱫᱚ ᱪᱮᱫ ᱠᱚᱯᱮ ᱩᱛᱩ ᱞᱮᱫ ᱛᱮ?
ᱩᱸᱜ ᱪᱮᱜ ᱠᱚᱞᱮ ‌ᱩᱛᱩ ᱞᱮᱫᱟ?
ᱦᱳᱭ ᱦᱳᱭ,
ᱩᱛᱩ ᱫᱚ ᱛᱤᱦᱤᱧ ᱫᱚ ᱦᱟᱹᱠᱩ ᱩᱛᱩ ᱦᱩᱭ ᱠᱟᱱ ᱛᱟᱦᱮᱱᱟ ᱾
ᱟᱪᱪᱷᱟ ᱟᱪᱪᱷᱟ ᱾ ᱟᱫᱚᱞᱤᱧ ᱢᱮᱱᱮᱜᱼᱟ ᱱᱚᱜᱼᱚ ᱱᱚᱝᱠᱟ ᱥᱟᱵ ᱦᱟᱹᱠᱩ ᱠᱚ ᱥᱮ ᱪᱮᱫ ᱞᱮᱠᱟ ᱠᱤᱨᱤᱧ ᱦᱟᱹᱠᱩ ᱠᱚ?
ᱵᱟᱝ ᱠᱤᱨᱤᱧ ᱦᱟᱠᱩ ᱥᱮ ᱟᱫᱚ ᱮᱠᱷᱚᱱ ᱫᱚ ᱵᱟᱭᱨᱮ ᱨᱮ ᱛᱟᱦᱮᱸ ᱦᱩᱭᱩᱜ ᱠᱟᱱᱟ, ᱵᱟᱠᱷᱟᱡ ᱡᱩᱫᱤ ᱱᱮᱛᱟᱨ ᱢᱟ ᱫᱟᱜ ᱫᱤᱱ ᱠᱟᱱ ᱦᱳᱭ ᱥᱮ, ᱫᱟᱜ ᱫᱤᱱ ᱫᱚ ᱡᱩᱫᱤ ᱫᱟᱜ ᱠᱮᱭᱟ ᱠᱷᱟᱡ ᱫᱚᱞᱮ ᱦᱟᱹᱠᱩ ᱵᱟᱹᱲᱥᱤ ᱠᱚᱞᱮ ᱥᱮᱱ ᱠᱚᱜ ᱜᱮᱭᱟ ᱦᱟᱹᱠᱩ ᱥᱟᱵ ᱾
ᱦᱳᱭ ᱦᱳᱭ ᱦᱳᱭ ᱾
ᱦᱳᱭ ᱾
ᱟᱪᱪᱷᱟ ᱟᱪᱪᱷᱟ ᱾
ᱟᱵᱮᱱ ᱫᱚ ᱵᱮᱱ ᱥᱮᱱ ᱵᱟᱲᱟᱣ ᱠᱟᱱᱟ ᱥᱮ ᱵᱟᱝ ᱦᱟᱹᱠᱩ ᱥᱟᱵ ᱠᱚᱫᱚ?
ᱦᱚᱸ ᱜᱚᱝᱠᱮ ᱦᱟᱹᱠᱩ ᱵᱟᱹᱲᱥᱤ ᱠᱚᱫᱚ ᱦᱟᱸᱜ ᱟᱹᱞᱤᱧ ᱦᱚᱸ ᱡᱩᱞᱩᱝ ᱧᱚᱜ ᱜᱮᱭᱟᱞᱤᱧ ᱚᱱᱠᱟ ᱢᱮᱱ ᱞᱮᱠᱷᱟᱡ ᱫᱚ ᱾
ᱟᱹᱞᱤᱧ ᱦᱚᱞᱤᱧ ᱪᱟᱞᱟᱣ ᱵᱟᱲᱟᱜ ᱜᱮᱭᱟ ᱟᱫᱚ ᱦᱟᱸᱜ ᱾ ᱚᱱᱠᱟ ᱚᱲᱟᱜ ᱠᱚ ᱪᱟᱞᱟᱣ ᱵᱟᱲᱟ ᱞᱮᱠᱷᱟᱡ ᱛᱚᱠᱷᱚᱱ ᱞᱮ ᱪᱟᱞᱟᱜ ᱜᱮᱭᱟ ᱥᱟᱸᱜᱮ ᱧᱚᱜ ᱜᱮ ᱚᱱᱠᱟ ᱜᱟᱛᱮ ᱠᱚ ᱥᱟᱛᱮ ᱦᱳᱭ ᱥᱮ ᱾ ᱟᱫᱚ ᱦᱟᱸᱜ ᱱᱚᱜᱼᱚ ᱱᱚᱝᱠᱟ ᱜᱟᱰᱟ ᱠᱚ ᱢᱮᱱᱟᱜ ᱟᱠᱟᱫ ᱛᱟᱞᱮᱭᱟ ᱛᱚ ᱟᱞᱮ ᱥᱩᱨ ᱠᱚᱨᱮ ᱫᱚ ᱾ ᱟᱫᱚ ᱦᱟᱸᱜ ᱱᱚᱜᱼᱚ ᱱᱚᱝᱠᱟ ᱡᱟᱞ ᱠᱚ ᱡᱟᱞ ᱠᱚᱞᱮ ᱥᱟᱵ ᱤᱫᱤ ᱛᱟᱨᱟᱭᱟ ᱾ ᱫᱚᱞᱮ ᱚᱱᱠᱟ ᱞᱮᱠᱟ ᱛᱮ ᱡᱟᱞ ᱛᱮᱦᱚᱸ ᱞᱮ ᱥᱟᱵ ᱠᱚᱣᱟ ᱵᱟᱹᱲᱥᱤ ᱞᱮᱠᱟ ᱛᱮᱦᱚᱸ ᱾
ᱟᱞᱮ ᱥᱩᱨ ᱠᱚᱨᱮ ᱦᱚᱸ ᱜᱟᱰᱟ ᱦᱚᱸ ᱦᱮᱱᱟᱜ ᱟᱠᱟᱫᱟ, ᱱᱟᱹᱭ ᱠᱚᱦᱚᱸ ᱦᱮᱱᱟᱜ ᱟᱠᱟᱫᱟ ᱵᱟᱱᱟᱨ ᱜᱮ ᱦᱮᱱᱟᱜ ᱠᱟᱫᱟ ᱾
ᱚᱸ ᱟᱞᱮ ᱥᱮᱱ ᱫᱚ ᱵᱟᱝ ᱱᱟᱹᱭ ᱠᱚᱫᱚ ᱵᱟᱹᱱᱩᱜ ᱠᱟᱜᱼᱟ ᱚᱱᱟ ᱜᱟᱰᱟ ᱜᱮ ᱢᱮᱱᱟᱜ ᱠᱟᱜᱼᱟ ᱚᱱᱟ ᱥᱟᱶᱛᱮ ᱟᱨ ᱵᱟᱸᱫ
ᱵᱟᱸᱫ ᱠᱚᱨᱮ ᱵᱟ ᱯᱮ ᱥᱟᱵ ᱵᱟᱲᱟ ᱠᱚᱜᱮᱭᱟ?
ᱟᱫᱚ ᱦᱟᱸᱜ ᱵᱟᱸᱫ ᱢᱮᱱ ᱞᱮᱠᱷᱟᱡ ᱟᱫᱚ ᱦᱟᱸᱜ ᱮᱸᱻ ᱚᱱᱟ ᱫᱚ ᱦᱚᱲ ᱠᱚ ᱟᱲᱟᱜ ᱠᱟᱜ ᱠᱚᱣᱟ ᱥᱮ ᱾ ᱦᱟᱹᱠᱩ ᱠᱚᱫᱚ, ᱟᱫᱚ ᱦᱟᱸᱜ ᱦᱚᱲ ᱨᱮᱱ ᱦᱟᱹᱠᱩ ᱠᱚᱦᱚᱸ ᱥᱟᱵ ᱠᱚᱫᱚ ᱦᱟᱸᱜ ᱵᱟᱝ ᱵᱷᱟᱹᱞᱤᱭᱟ ᱦᱳᱭᱥᱮ ᱵᱟᱝ?
ᱚᱱᱠᱟ ᱯᱚᱭᱥᱟᱹ ᱛᱮ ᱵᱟᱝ ᱠᱚ ᱥᱟᱵ ᱠᱚᱜᱮᱭᱟ ᱯᱚᱭᱥᱟ ᱮᱢ ᱠᱟᱛᱮᱜ?
ᱟᱫᱚ ᱦᱟᱸᱜ ᱯᱚᱭᱥᱟ ᱮᱢ ᱠᱟᱛᱮᱫ ᱫᱚ ᱦᱟᱸᱜ ᱱᱚᱜ-ᱚ ᱱᱚᱝᱠᱟ ᱴᱤᱠᱤᱴ ᱠᱚ ᱫᱚᱦᱚᱭ ᱜᱮᱭᱟ ᱾ ᱦᱳᱭᱥᱮ, ᱟᱫᱚ ᱦᱟᱸᱜ ᱴᱤᱠᱤᱴ ᱠᱚ ᱫᱚᱦᱚ ᱞᱮᱠᱷᱟᱡ ᱛᱚᱠᱷᱚᱱ ᱦᱟᱸᱜ ᱚᱱᱠᱟ ᱡᱟᱦᱟᱸᱭ ᱠᱚ ᱢᱟᱱᱮ ᱵᱟᱭᱨᱮ ᱵᱟᱭᱨᱮ ᱨᱮᱱ ᱠᱚ ᱦᱤᱡᱩᱜᱼᱟ ᱚᱱᱠᱟ ᱥᱟᱵ ᱠᱚᱜᱮ ᱦᱟᱸᱜ, ᱟᱞᱮ ᱫᱚ ᱦᱟᱸᱜ ᱚᱱᱠᱟ ᱞᱮᱠᱟ ᱛᱮᱫᱚ ᱦᱟᱸᱜ ᱵᱟᱞᱮ ᱡᱩᱞᱩᱝ ᱧᱚᱜ ᱜᱮᱭᱟ ᱥᱮ ᱩᱱᱠᱩ ᱞᱮᱠᱟ ᱫᱚ ᱾
ᱚ ᱾
ᱥᱟᱵ ᱠᱚ ᱟᱫᱚ ᱦᱟᱸᱜ ᱟᱞᱮ ᱫᱚ ᱚᱱᱮ ᱴᱩᱠ ᱴᱟᱠ ᱞᱮ ᱪᱟᱞᱟᱜ ᱜᱮᱭᱟ ᱚᱱᱠᱟᱜᱮ ᱾ ᱢᱟᱱᱮ ᱯᱷᱟᱠ ᱫᱤᱱ ᱠᱚᱨᱮ ᱡᱩᱫᱤ ᱞᱮ ᱢᱚᱱᱮᱭ ᱵᱟᱲᱟᱣᱟᱜ ᱠᱷᱟᱡ ᱫᱚ ᱾
ᱦᱮᱸ ᱥᱮ ᱾ ᱟᱫᱚ ᱦᱟᱸᱜ ᱜᱚᱝᱠᱮ ᱱᱚᱜ-ᱚ ᱱᱟ ᱟᱫᱚ ᱦᱟᱸᱜ ᱱᱚᱜᱼᱚ ᱱᱚᱝᱠᱟ ᱯᱟᱦᱤᱞ ᱛᱮ ᱫᱚ ᱦᱟᱸᱜ ᱱᱚᱜᱼᱚ ᱱᱚᱝᱠᱟ ᱞᱮ ᱪᱟᱞᱟᱜ ᱠᱟᱱ ᱛᱟᱦᱮᱱᱟ ᱱᱚᱝᱠᱟ ᱵᱟᱹᱭᱦᱟᱹᱲ ᱠᱚ ᱛᱮᱫᱽ ᱵᱟᱹᱭ, ᱵᱟᱹᱭᱦᱟᱹᱲ ᱠᱚᱥᱮᱱ᱾
ᱚᱱᱠᱟ ᱪᱚᱲᱜᱚᱡ ᱦᱟᱹᱠᱳ ᱥᱟᱵ ᱦᱮᱸ
ᱟᱫᱚᱢ ᱥᱮᱫ ᱢᱟᱧ ᱧᱮᱞ ᱠᱟᱜ ᱛᱟᱦᱮᱸᱱᱟ ᱤᱧ, ᱢᱟᱱᱮ ᱞᱟᱦᱟᱸᱛᱤᱧ ᱧᱮᱞᱮᱫ ᱠᱚ ᱛᱟᱦᱮᱸᱱᱟ᱾ ᱛᱚᱠᱷᱚᱱ ᱢᱟᱱᱮ ᱦᱩᱰᱤᱧ ᱜᱤᱧ ᱛᱟᱦᱮᱸ ᱠᱟᱱᱟ, ᱛᱚᱠᱷᱚᱱ ᱢᱟ ᱜᱟᱹᱰᱭᱟᱹ ᱨᱮ ᱵᱟᱸᱫ ᱯᱮᱨᱮᱡᱚᱜ-ᱟ ᱫᱟᱜ ᱫᱤᱱ᱾
ᱦᱳᱭ ᱦᱳᱭ,
ᱵᱟᱝ ᱯᱮᱨᱮᱡ ᱠᱟᱛᱮ ᱡᱟᱦᱟᱸ ᱠᱷᱮᱛ ᱠᱚ ᱵᱟᱝ ᱛᱟᱦᱮᱱᱟ ᱵᱟᱱ ᱥᱩᱨ ᱠᱚᱨᱮᱱᱟᱜ ᱾
ᱦᱳᱭ ᱦᱳᱭ᱾
ᱚᱱᱟ ᱠᱚᱨᱮ ᱦᱟᱹᱠᱳ ᱠᱚ ᱧᱟᱢᱚᱜ ᱠᱟᱱ ᱛᱟᱦᱮᱱᱟ ᱟᱫᱚ ᱵᱟᱹᱧ ᱵᱩᱡᱽ ᱫᱟᱲᱮᱭᱟᱜ ᱠᱟᱱ ᱛᱟᱦᱮᱱᱟ ᱪᱤᱠᱟ ᱛᱮ ᱱᱚᱸᱰᱮ ᱫᱚ ᱦᱟᱹᱠᱳ ᱠᱚ ᱦᱤᱡᱩᱜ ᱠᱟᱱᱟ ᱚᱱᱟ ᱠᱷᱮᱛ ᱨᱮ ᱫᱚ?
ᱦᱳᱭ ᱦᱳᱭ᱾ ᱟᱫᱚ ᱦᱟᱸᱜ ᱜᱚᱝᱠᱮ ᱟᱹᱞᱤᱧ ᱥᱮᱜ ᱦᱚᱸ ᱢᱮᱱ ᱞᱮᱠᱷᱟᱡ ᱫᱚ ᱚᱱᱠᱟ ᱞᱮᱠᱟ ᱛᱮᱠᱚ ᱧᱟᱯᱟᱢᱚᱜ ᱜᱮᱭᱟ ᱟᱫᱚ ᱦᱟᱸᱜ ᱚᱱᱮ ᱮᱸ ᱡᱚᱠᱷᱚᱱ ᱡᱟᱹᱥᱛᱤ ᱧᱚᱜ ᱫᱟᱜ ᱯᱮᱨᱮᱡᱚᱜᱼᱟ ᱦᱟᱸᱜ ᱛᱚᱠᱷᱚᱱ ᱟᱫᱚ ᱦᱟᱸᱜ ᱱᱚᱜ ᱱᱚᱝᱠᱟ ᱜᱟᱰᱟ ᱠᱚᱨᱮ ᱦᱚᱸ ᱞᱟᱹᱴ ᱞᱟᱹᱴᱩ ᱦᱟᱹᱠᱩ ᱠᱚᱦᱚᱸ ᱠᱚ ᱦᱤᱡᱩᱜᱼᱟ ᱚᱝᱠᱟ ᱰᱮᱢ ᱨᱮᱱ,
ᱦᱳᱭ ᱚᱱᱠᱟ ᱡᱚᱠᱷᱚᱱ ᱰᱮᱢ, ᱡᱚᱠᱷᱚᱱ ᱰᱮᱢ ᱠᱚᱨᱮ ᱦᱟᱸᱜ ᱫᱟᱜ ᱯᱮᱨᱮᱡᱚᱜᱼᱟ ᱦᱟᱸᱜ᱾ ᱛᱚᱠᱷᱚᱱ ᱰᱮᱢ ᱨᱮ ᱫᱟᱜ ᱠᱚ ᱟᱲᱟᱜ ᱠᱮᱫ ᱜᱮ᱾ ᱡᱟᱦᱟ ᱛᱤᱱᱟᱹ ᱦᱟᱹᱠᱩ ᱠᱚ ᱛᱟᱦᱮᱱᱟ ᱾ᱛᱟᱵᱜ ᱦᱟᱹᱠᱩ ᱫᱚᱠᱚ ᱛᱟᱵ ᱮᱱ ᱞᱮᱱᱜᱮ ᱵᱟᱠᱟᱱ ᱵᱟᱫ ᱵᱟᱹᱜᱤ ᱠᱚᱫᱚ ᱰᱮᱢ
ᱦᱳᱭ, ᱦᱳᱭ ᱟᱫᱚ ᱦᱟᱸᱜ ᱱᱚᱜᱼᱚ ᱱᱚᱝᱠᱟ ᱥᱚᱰᱚᱜ ᱠᱚᱨᱮ ᱡᱩᱫᱤ ᱡᱟᱞ ᱠᱚᱵᱤᱱ ᱟᱰᱟ ᱵᱟᱲᱟ ᱠᱟᱜᱼᱟ ᱥᱮ, ᱟᱫᱚ ᱥᱮᱬᱟ ᱦᱟᱹᱠᱩ ᱠᱚ ᱠᱚ ᱛᱟᱦᱮᱱ ᱜᱮᱭᱟ ᱚᱝᱠᱟ ᱠᱚ ᱟᱬᱜᱚᱱ ᱜᱮᱭᱟ ᱾ ᱢᱟᱱᱮ ᱠᱚ ᱨᱟᱠᱟᱵᱚᱜ ᱜᱮᱭᱟ᱾ ᱦᱳᱭ ᱥᱮ ᱚᱝᱠᱟ ᱞᱮᱠᱟ ᱛᱮᱫᱚ ᱦᱟᱸᱜ ᱞᱟᱹᱴᱩ ᱞᱟᱹᱴᱩ ᱦᱟᱹᱠᱩ ᱠᱚᱜᱮᱞᱮ ᱧᱟᱢ ᱵᱟᱲᱟ ᱠᱚᱜᱮᱭᱟ᱾
ᱦᱩᱸ,
ᱚᱭ᱾
ᱟᱫᱚᱢ ᱥᱮ ᱢᱟ ᱴᱚᱨᱚᱰᱟᱝ ᱟᱛᱮᱜ ᱠᱚ ᱥᱟᱵ ᱠᱳ ᱾
ᱦᱳᱭ ᱦᱳᱭ ᱟᱫᱚ ᱦᱟᱸᱜ ᱜᱚᱝᱠᱮ ᱚᱱᱟ ᱠᱚᱫᱚ ᱦᱟᱸᱜ ᱪᱮᱜ ᱞᱮᱠᱟᱞᱤᱧ ᱢᱮᱛᱟᱣ ᱵᱤᱱᱟ ᱱᱚᱜᱼᱚ ᱱᱚᱝᱠᱟ ᱢᱟᱱᱮ ᱦᱩᱲᱩ ᱠᱚᱵᱚᱱ ᱨᱚᱦᱚᱭᱮᱫ ᱥᱮ ᱱᱤᱛᱚᱜ
ᱦᱩᱸ,
ᱟᱫᱚ ᱦᱟᱸᱜ ᱱᱚᱜᱼᱚ ᱱᱚᱝᱠᱟ ᱴᱟᱭᱤᱢ ᱨᱮ ᱜᱮ ᱚᱱᱟ ᱦᱩᱲᱩ ᱥᱟᱶᱛᱮ ᱟᱨᱚ ᱦᱟᱸᱜ, ᱟᱻ ᱴᱚᱨᱚᱰᱟᱝ ᱠᱚᱦᱚᱸ ᱚᱱᱟ ᱤᱭᱟᱹ ᱠᱚᱨᱮ ᱵᱚᱱ ᱟᱲᱟᱣ ᱦᱚᱴᱚ ᱠᱟᱜ-ᱟ᱾ ᱟᱹᱞᱤᱧ ᱞᱤᱧ ᱧᱮᱞ ᱵᱟᱲᱟ ᱠᱟᱜ ᱠᱚᱣᱟ ᱟᱫᱚ ᱦᱟᱸᱜ ᱡᱟᱦᱟᱸᱭ ᱠᱚᱭᱟᱜ ᱢᱟᱱᱮ ᱵᱟᱹᱭᱦᱟᱹᱲ ᱠᱚᱨᱮ ᱠᱷᱮᱛ ᱠᱚ ᱢᱮᱱᱟᱜ ᱠᱟᱜ ᱛᱟᱠᱚᱣᱟ ᱦᱟᱸᱜ, ᱩᱱᱠᱩ ᱫᱚ ᱠᱚ ᱟᱰᱟᱰ ᱟᱠᱟᱫ ᱜᱮᱭᱟ᱾ ᱟᱫᱚ ᱦᱟᱸᱜ ᱱᱤᱛᱳᱜ ᱫᱚ ᱵᱟᱝ᱾ ᱟᱫᱚ ᱦᱟᱸᱜ ᱱᱚᱜᱼᱚᱭ ᱟᱨᱠᱤ ᱠᱤᱪᱷᱩ ᱫᱤᱱ ᱯᱚᱨᱮᱜᱮ ᱜᱮ ᱦᱟᱸᱜ ᱟᱫᱚ ᱦᱟᱸᱜ ᱡᱟᱹᱥᱛ ᱛᱤ ᱫᱷᱟᱨᱟ ᱫᱟᱜ ᱠᱚ ᱵᱟᱹᱱᱩᱜ ᱠᱟᱜᱼᱟ ᱛᱚ ᱱᱤᱛᱚᱜ ᱫᱚ᱾
ᱦᱩᱸᱻ
ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱱᱤᱛᱚᱜ ᱫᱚ ᱵᱟᱠᱚ ᱟᱰᱟᱣ ᱠᱟᱜᱼᱟ ᱟᱞᱮ ᱥᱮᱱ ᱾ ᱟᱫᱚ ᱦᱟᱸᱜ ᱱᱚᱜᱼᱚ ᱱᱚᱝᱠᱟ ᱡᱩ ᱚᱱᱠᱟ ᱵᱤᱨ ᱠᱚᱨᱮ ᱦᱚᱸ ᱵᱟᱸᱫ ᱠᱚ ᱢᱮᱱᱟᱜ ᱠᱟᱜ-ᱟ ᱵᱤᱨ ᱵᱟᱸᱫ ᱠᱚᱨᱮ ᱟᱫᱚ ᱦᱟᱸᱜ ᱚᱱᱠᱟ ᱯᱮᱨᱮᱡ ᱵᱟᱲᱟ ᱞᱮᱠᱷᱟᱡ ᱟᱫᱚ ᱟᱫᱚ ᱦᱟᱸᱜ ᱠᱚ ᱩᱱᱠᱩ ᱵᱤᱨ ᱠᱚᱨᱮᱱ ᱡᱟᱦᱟᱸ ᱦᱟᱠᱩ ᱠᱚ ᱢᱮᱱᱟᱜ ᱟᱠᱟᱫ ᱠᱚᱣᱟ᱾
ᱟᱫᱚ ᱦᱟᱸᱜ ᱩᱱᱠᱩ ᱫᱚ ᱤᱭᱟᱹ ᱠᱷᱚᱱᱟᱜ ᱠᱚ ᱟᱲᱟᱜ ᱠᱟᱜ ᱠᱚᱣᱟ ᱛᱚ ᱯᱷᱚᱨᱮᱥᱴ ᱠᱷᱚᱱᱟᱜ᱾
ᱦᱩᱸᱻ,
ᱟᱫᱚ ᱦᱟᱸᱜ ᱩᱱᱠᱩ ᱠᱚ ᱟᱬᱜᱚᱱᱟ ᱛᱚ ᱚᱱᱠᱟ ᱵᱟᱹᱭᱦᱟᱹᱲ ᱥᱮᱱ ᱫᱚ᱾ ᱦᱟᱸᱜ ᱩᱱᱠᱩ ᱠᱚ ᱥᱟᱵ ᱵᱟᱲᱟ ᱠᱚ ᱪᱟᱞᱟᱜ ᱜᱮᱭᱟ ᱾
ᱤᱧ ᱢᱟ ᱩᱱᱠᱩ ᱠᱟᱴᱠᱚᱢ ᱟᱹᱰᱤ ᱟᱸᱴᱤᱧ ᱵᱚᱛᱚᱨ ᱟᱠᱚ ᱛᱟᱦᱮᱸ᱾
ᱦᱳᱭ ᱟᱹᱞᱤᱧ ᱦᱚᱸ ᱜᱚᱝᱠᱮ ᱢᱮᱱ ᱞᱮᱠᱷᱟᱡ ᱦᱮᱸ ᱠᱟᱴᱠᱚᱢ ᱫᱚ ᱦᱟᱸᱜ ᱚᱱᱠᱟ ᱞᱮᱠᱟ ᱛᱮᱫᱚ ᱦᱟᱸᱜ ᱟᱹᱞᱤᱧ ᱫᱚ ᱦᱟᱸᱜ ᱵᱟᱹᱞᱤᱧ ᱵᱚᱛᱚᱨᱟ ᱠᱚᱜᱮᱭᱟ ᱥᱮ᱾ ᱥᱟᱵ ᱫᱚᱞᱤᱧ ᱥᱟᱵ ᱫᱟᱲᱮᱭᱟᱠᱚ ᱜᱮᱭᱟ ᱾
ᱤᱧ ᱫᱚᱧ ᱥᱟᱵ ᱫᱚ ᱵᱟᱹᱧ ᱥᱟᱵ ᱫᱟᱲᱮᱭᱟ ᱠᱚᱣᱟ ᱤᱧ ᱫᱚ ᱯᱟᱥᱮᱡ ᱠᱚ ᱜᱮᱨ ᱠᱤᱫᱤᱧ ᱠᱷᱟᱡ ᱦᱟᱸᱜ ᱩᱱᱟᱹᱜ ᱢᱚᱡᱽ ᱛᱮ ᱥᱟᱵ ᱦᱚᱸ ᱵᱟᱹᱧ ᱵᱟᱰᱟᱭᱟ ᱾
ᱟᱫᱚ ᱦᱟᱸᱜ, ᱦᱳᱭ ᱦᱳᱭ ᱟᱫᱚ ᱦᱟᱸᱜ ᱜᱚᱢᱠᱮ ᱩᱱᱠᱩ ᱫᱚ ᱦᱟᱸᱜ ᱢᱮᱱ ᱞᱮᱠᱷᱟᱡ ᱫᱚ ᱚᱱᱟ ᱡᱩᱫᱤ ᱮᱸ ᱴᱷᱤᱠ ᱥᱟᱺᱦᱤᱡ ᱡᱩᱫᱤ ᱵᱟᱵᱤᱱ ᱥᱟᱵ ᱫᱟᱲᱮᱭᱟᱠᱚᱣᱟ ᱥᱮ ᱚᱱᱟ ᱫᱚ ᱢᱟᱱᱮ ᱛᱤ ᱨᱮᱱᱟᱜ ᱢᱟᱱᱮ ᱢᱤᱫ ᱠᱩᱴᱤ ᱡᱤᱞ ᱫᱚᱠᱚ ᱦᱟᱛᱟᱣ ᱜᱮᱭᱟ ᱩᱱᱠᱩ ᱾
ᱯᱩᱨᱟᱹ ᱪᱷᱟᱲᱟᱣ ᱜᱚᱫ ᱠᱟᱜᱼᱟ ᱠᱚ ᱟᱹᱰᱤ ᱡᱳᱨ ᱠᱚ ᱜᱮᱜᱮᱨᱟ ᱥᱮ ᱾
ᱚᱱᱟ ᱛᱮ ᱟᱹᱞᱤᱧ ᱵᱟᱹᱞᱤᱧ ᱥᱟᱵ ᱜᱚᱫ ᱠᱚᱣᱟ ᱩᱱᱟᱹᱜ ᱡᱚᱞᱫᱤ, ᱵᱟᱠᱷᱟᱡ ᱡᱚᱠᱷᱚᱱ ᱠᱷᱮᱛ ᱠᱚᱨᱮ ᱠᱚ ᱧᱟᱢᱚᱜ ᱛᱟᱸᱦᱮᱱ ᱜᱮᱭᱟ ᱥᱮ ᱦᱟᱸᱜ ᱩᱱᱠᱩ ᱫᱚ ᱦᱩᱸ ᱾
ᱟᱫᱚ ᱦᱟᱸᱜ ᱜᱚᱢᱠᱮ ᱩᱱᱠᱩ ᱫᱚ ᱦᱟᱸᱜ ᱠᱟᱹᱴᱤᱡ ᱤᱭᱟᱹ ᱠᱟᱴᱠᱚᱢ ᱠᱟᱱᱟ ᱠᱚ ᱥᱮ ᱟᱫᱚ ᱵᱟᱠᱷᱟᱡ ᱾ ᱩᱱᱠᱩ ᱡᱟᱦᱟᱸᱭ ᱫᱷᱤᱨᱤ ᱠᱚᱨᱮ ᱠᱚ ᱛᱟᱸᱦᱮᱱ ᱜᱮᱭᱟ ᱥᱮ ᱫᱷᱤᱨᱤ ᱠᱚᱪᱟ ᱠᱚᱨᱮ ᱦᱳᱭ ᱩᱱᱠᱩ ᱫᱚ ᱦᱟᱸᱜ ᱟᱹᱰᱤ ᱡᱟᱹᱥᱛᱤ ᱠᱚ ᱥᱤᱵᱤᱞᱟ ᱨᱟᱯᱟᱜ ᱨᱟᱯᱟᱜ ᱠᱟᱠᱚ ᱠᱷᱟᱡ ᱫᱚ ᱦᱳᱭᱥᱮ ᱟᱨ ᱩᱱᱠᱩ ᱵᱤᱦᱟᱹᱲ ᱦᱮᱸ ᱢᱟ ᱞᱟᱹᱭᱵᱤᱱ᱾
ᱨᱟᱯᱟᱜ ᱠᱟᱛᱮᱫ ᱦᱚᱧ ᱡᱚᱢ ᱵᱟᱲᱟ ᱠᱟᱜ ᱠᱚᱣᱟ ᱟᱹᱰᱤ ᱢᱚᱸᱡᱽ ᱜᱮᱠᱚ ᱥᱤᱵᱤᱞ ᱛᱟᱸᱦᱮᱱᱟ᱾ ᱟᱫᱚᱢ ᱠᱚᱫᱚ ᱠᱚ ᱥᱤᱯᱤ ᱠᱚ ᱛᱟᱸᱦᱮᱱᱟ᱾
ᱦᱮᱸ ᱟᱨ ᱦᱳᱭ᱾ ᱟᱫᱚ ᱦᱟᱸᱜ ᱱᱚᱜᱼᱚ ᱱᱚᱝᱠᱟ ᱩᱛᱩ ᱠᱟᱛᱮᱫ ᱦᱚᱸ ᱱᱟᱯᱟᱭ ᱜᱮᱠᱚ ᱵᱩᱡᱷᱟᱹᱜᱼᱟ᱾
ᱦᱩᱸ᱾
ᱦᱩᱸ᱾ ᱟᱫᱚᱜ ᱱᱚᱜᱼᱚ ᱱᱚᱝᱠᱟ ᱚᱲᱟᱜ ᱠᱚᱨᱮ ᱫᱚ ᱦᱟᱸᱜ ᱚᱱᱠᱟ ᱨᱟᱯᱟᱜ ᱵᱟᱲᱟ ᱠᱚᱜᱮᱭᱟᱞᱮ ᱩᱛᱩ ᱵᱟᱲᱟ ᱠᱚᱣᱟᱞᱮ ᱨᱟᱯᱟᱜ ᱵᱟᱲᱟ ᱠᱚᱣᱟᱞᱮ᱾ ᱟᱫᱚ ᱦᱟᱸᱜ ᱵᱟᱡᱟᱨ ᱥᱮᱫ ᱫᱚ ᱦᱟᱸᱜ ᱱᱚᱜᱼᱚ ᱱᱚᱝᱠᱟ ᱠᱤᱨᱤᱧ ᱠᱚᱜᱮ ᱜᱮᱭᱟᱞᱮ ᱟᱫᱚ ᱦᱟᱸᱜ ᱩᱱᱠᱩ ᱫᱚ ᱦᱟᱸᱜ ᱚᱱᱠᱟ ᱤᱭᱟᱹ ᱠᱚᱨᱮᱱ ᱦᱟᱹᱠᱩ ᱠᱟᱱᱟ ᱠᱚ᱾
ᱦᱩᱸ᱾
ᱵᱟᱭᱨᱮ ᱠᱷᱚᱱ ᱢᱟᱱᱮ ᱥᱟᱺᱜᱤᱧ ᱫᱤᱥᱚᱢ ᱠᱷᱚᱱᱟᱜ ᱠᱚ ᱟᱹᱜᱩ ᱠᱚᱣᱟ ᱱᱚᱝᱠᱟ ᱵᱚᱨᱚᱯ ᱠᱚᱨᱮ ᱠᱚ ᱛᱟᱸᱦᱮᱱᱟ ᱛᱚ᱾
ᱦᱩᱸ᱾
ᱩᱱᱠᱩ ᱜᱮᱞᱮ ᱡᱚᱢ ᱵᱟᱲᱟᱭᱮᱫ ᱠᱚᱣᱟ ᱱᱤᱛᱚᱜ ᱫᱚ᱾
ᱚᱱᱠᱟ ᱵᱟᱡᱟᱨ ᱫᱤᱥᱚᱢ ᱨᱮ ᱚᱠᱟᱨᱮᱢ ᱨᱟᱯᱟᱜ ᱠᱚᱣᱟ ᱚᱲᱟᱜ ᱠᱚᱨᱮ ᱠᱷᱟᱡ ᱫᱚ ᱴᱷᱤᱠ ᱜᱮᱭᱟ ᱪᱩᱞᱦᱟᱹ ᱨᱮ, ᱨᱟᱯᱟᱜ ᱠᱟᱛᱮᱫ ᱨᱮᱦᱚᱸ ᱟᱹᱰᱤ ᱠᱚ ᱥᱤᱵᱤᱞ ᱜᱮᱠᱚ ᱟᱹᱭᱠᱟᱹᱜᱼᱟ᱾
ᱟᱫᱚ ᱦᱟᱸᱜ ᱦᱮᱸ ᱞᱟᱹᱭ ᱵᱤᱱ᱾
ᱫᱚ ᱦᱟᱸᱜ ᱜᱮᱥ ᱠᱚᱨᱮᱢ ᱨᱟᱯᱟᱜ ᱠᱚᱣᱟ ᱚᱱᱟ ᱫᱚ ᱦᱟᱸᱜ ᱡᱩᱫᱟᱹ ᱜᱮ ᱟᱴᱠᱟᱨᱚᱜᱼᱟ᱾
ᱦᱳᱭ ᱦᱳᱭ᱾ ᱟᱫᱚ ᱦᱟᱸᱜ ᱚᱱᱟ ᱛᱮᱦᱚᱸ ᱜᱚᱢᱠᱮ ᱟᱫᱚ ᱦᱟᱸᱜ ᱥᱤᱵᱤᱞ ᱦᱚᱸᱛᱚ ᱵᱟᱝ ᱥᱤᱵᱤᱞᱟᱥᱮ᱾
ᱦᱩᱸ᱾
ᱡᱟᱦᱟᱸ ᱚᱲᱟᱜ ᱨᱮ, ᱡᱟᱦᱟᱸ ᱪᱩᱞᱦᱟᱹ ᱨᱮ, ᱥᱟᱦᱟᱱ ᱥᱟᱠᱟᱢ ᱛᱮᱵᱚᱱ ᱨᱟᱯᱟᱜ ᱵᱟᱲᱟ ᱠᱚᱜᱮᱭᱟ᱾ ᱟᱫᱚ ᱦᱟᱸᱜ ᱱᱚᱜᱼᱚ ᱱᱚᱝᱠᱟ ᱛᱮᱫᱚ ᱦᱟᱸᱜ ᱜᱮᱥ ᱛᱮᱫᱚ ᱦᱟᱸᱜ ᱚᱱᱠᱟ ᱞᱮᱠᱟᱛᱮᱫᱚ ᱦᱟᱸᱜ ᱵᱟᱠᱚ ᱥᱤᱵᱤᱞᱚᱜᱼᱟ᱾
ᱦᱚ᱾
ᱟᱫᱚ ᱦᱟᱸᱜ ᱪᱮᱫ ᱞᱮᱠᱟᱞᱤᱧ ᱢᱮᱛᱟ ᱟᱵᱤᱱᱟ ᱚᱲᱟᱜ ᱨᱮᱱᱟᱜ ᱡᱚᱢ ᱟᱨ ᱦᱩᱭᱩᱜ ᱠᱟᱱᱟ ᱡᱟᱦᱟᱸ ᱵᱟᱭᱨᱮ ᱨᱮᱱᱟᱜ ᱡᱚᱝ ᱟᱹᱰᱤ ᱜᱮ ᱠᱟᱹᱴᱤᱡ ᱛᱚᱞ ᱛᱚᱯᱷᱟᱛ ᱧᱚᱜ ᱜᱮᱭᱟ ᱥᱮ᱾
ᱚᱲᱟᱜ ᱨᱮ ᱚᱲᱟᱜ ᱨᱮᱢᱟ ᱟᱹᱰᱤ ᱢᱚᱡᱽ ᱜᱮᱵᱚᱱ ᱡᱚᱢ᱾ ᱡᱚᱢ ᱧᱩᱭᱟ ᱦᱳᱭᱥᱮ ᱟᱨ ᱱᱚᱣᱟ ᱟᱨ ᱡᱟᱦᱟᱸ ᱨᱮᱵᱚᱱ ᱛᱟᱸᱦᱮᱱ ᱠᱟᱱᱟ ᱵᱟᱭᱨᱮ ᱠᱚᱨᱮ ᱫᱚ ᱡᱚᱢ ᱵᱚᱱ ᱧᱟᱢ ᱞᱮᱠᱷᱟᱡ ᱜᱮ ᱡᱚᱛᱷᱮᱥᱴᱚ᱾
ᱦᱳᱭ ᱟᱫᱚ ᱦᱟᱸᱜ ᱜᱚᱢ ᱜᱚᱢᱠᱮ ᱚᱱᱮᱞᱤᱧ ᱢᱮᱱ ᱮᱜ ᱟ ᱡᱮᱞᱮᱠᱟ ᱢᱟᱱᱮ ᱡᱟᱦᱟᱸ ᱞᱮᱠᱟ ᱜᱮᱵᱚᱱ ᱩᱛᱩᱭ ᱢᱟ ᱥᱮ ᱚᱲᱟᱜ ᱠᱚᱨᱮ ᱛᱟᱦᱟᱱᱳ ᱦᱚᱸ ᱥᱤᱵᱤᱞ ᱜᱮᱭᱟ᱾ ᱟᱨ ᱵᱟᱭᱨᱮ ᱠᱚᱨᱮ ᱫᱚ ᱵᱷᱟᱹᱜᱤ ᱴᱷᱤᱠ ᱩᱛᱩᱭ ᱵᱮᱱ ᱥᱮ ᱛᱟᱣ ᱨᱮᱦᱚᱸ ᱚᱱᱠᱟ ᱞᱮᱠᱟ ᱛᱮᱫᱚ ᱚᱲᱟᱜ ᱞᱮᱠᱟᱱᱟᱜ ᱫᱚ ᱥᱤᱵᱤᱞ ᱫᱚ ᱵᱟᱭ ᱵᱩᱡᱷᱟᱹᱜᱼᱟ᱾
ᱚᱦᱚ᱾
ᱦᱳᱭ ᱥᱮ
ᱟᱫᱚ ᱦᱟᱸᱜ ᱚᱱᱠᱟ ᱞᱮᱠᱟᱛᱮᱫᱚ ᱦᱟᱸᱜ ᱮ ᱥᱟᱱᱟᱢ ᱦᱚᱲ ᱠᱚᱜᱮ ᱛᱚ ᱚᱞᱚᱜ ᱡᱤᱭᱚᱱ ᱠᱷᱟᱹᱛᱤᱨ ᱜᱮ ᱵᱟᱭᱨᱮ ᱠᱚᱨᱮ ᱵᱚᱱ ᱛᱟᱦᱮᱸ ᱱᱟᱥᱛᱮ᱾
ᱦᱳᱭ᱾ ᱟᱵᱚ ᱡᱟᱦᱱᱟᱜ ᱡᱩᱚᱫᱤ ᱵᱚᱱ ᱧᱟᱢ ᱠᱷᱟᱡ᱾ ᱢᱟᱱᱮ ᱚᱞᱚᱜ ᱚᱞᱚᱜ ᱛᱮ ᱚᱱᱟ ᱵᱷᱟᱜᱤ ᱦᱩᱭᱩᱜ ᱛᱟᱵᱚᱱᱟ ᱦᱩᱸ᱾
ᱦᱳᱭ ᱟᱫᱚ ᱦᱟᱸᱜ ᱱᱤᱦᱟᱹᱛ ᱜᱮᱵᱚᱱ ᱧᱟᱢᱟ ᱪᱮᱫᱟᱜ ᱥᱮ ᱟᱵᱚ ᱦᱚᱸ ᱡᱳᱩᱞ ᱞᱟᱜᱟᱣ ᱟᱵᱚᱱᱟ ᱦᱮᱸ ᱥᱮ ᱵᱟᱝ? ᱟᱵᱚᱜᱮ ᱡᱩᱫᱤ ᱵᱟᱵᱚᱱ ᱡᱳᱨᱟᱜᱼᱟ, ᱥᱮ ᱰᱷᱤᱞᱟᱹ ᱜᱮᱵᱚᱱ ᱟᱲᱟᱜ ᱠᱟᱜᱼᱟ, ᱛᱟᱦᱚᱞᱮ ᱚᱱᱟ ᱞᱮᱠᱟ ᱛᱮᱫᱚ ᱦᱟᱸᱜ ᱪᱮᱫ ᱦᱚᱸ ᱵᱟᱵᱚᱱ ᱧᱟᱢ ᱫᱟᱲᱮᱭᱟᱜᱼᱟ ᱾
ᱧᱮᱞ ᱠᱚᱣᱟᱵᱮᱱ ᱵᱟᱠᱷᱷᱟ ᱫᱤᱠᱩ ᱠᱚᱦᱚᱸ ᱡᱟᱦᱟᱸᱭ ᱩᱱᱠᱩ ᱦᱚᱸ ᱢᱮᱞᱟ ᱧᱮᱞ ᱠᱚᱫᱚ ᱠᱚ ᱦᱮᱞᱟᱜ ᱛᱟᱦᱮᱱ ᱜᱮᱭᱟ, ᱟᱵᱚ ᱞᱮᱠᱟ
ᱚ, ᱦᱮᱸ
ᱩᱱᱠᱩ ᱩᱱᱠᱩ ᱫᱚ ᱠᱤᱱᱛᱩ ᱟᱵᱚ ᱠᱷᱚᱡ ᱞᱟᱦᱟᱨᱮ ᱦᱮᱱᱟᱜ ᱠᱚᱣᱟ ᱾
ᱦᱳᱭ, ᱟᱫᱚ ᱦᱟᱸᱜ
ᱦᱮᱸ ᱟᱫᱚ ᱦᱟᱸᱜ ᱜᱚᱝᱠᱮ ᱚᱱᱟ ᱞᱮᱠᱟ ᱛᱮᱦᱚᱸ ᱟᱫᱚ ᱦᱟᱸᱜ ᱩᱠᱩᱨ ᱟᱵᱚ ᱦᱚᱸ ᱚᱱᱠᱟ ᱫᱚ ᱩᱨᱢᱚ ᱥᱮᱪᱮᱫᱚᱜ ᱠᱟᱱᱟ ᱥᱮ ᱩᱱᱠᱩ ᱩᱱᱠᱩ ᱡᱮᱢᱚᱱ ᱡᱟᱦᱟᱸ ᱛᱤᱹᱜ ᱜᱮᱠᱚ ᱠᱷᱟᱹᱯᱟᱹᱨᱤᱜ ᱢᱟ ᱥᱮᱮ ᱡᱟᱦᱟᱱᱟᱜ ᱜᱮ ᱤᱭᱟᱹᱜᱼᱟ, ᱥᱮ ᱚᱱᱮ ᱚᱲᱟᱜ ᱦᱚᱲ ᱠᱚᱴᱷᱮᱱ ᱫᱚ ᱩᱱᱟᱹ ᱞᱮᱠᱟ ᱛᱮᱫᱚ ᱵᱟᱠᱚ ᱞᱟᱹᱭ ᱵᱟᱲᱟᱭᱟ ᱾ ᱟᱵᱮᱱ ᱫᱚᱵᱚᱱ ᱯᱟᱥᱱᱟᱣ ᱵᱟᱲᱟᱭᱟᱭ, ᱥᱮ ᱵᱟᱝ
ᱟᱵᱚᱨᱮᱱ ᱫᱚ ᱡᱟᱦᱟᱸᱭ ᱜᱮ ᱡᱟᱦᱟᱱᱟᱜ ᱪᱤᱠᱟᱹᱭᱮᱱᱟ ᱧᱮᱞ ᱵᱮᱱ ᱟᱵᱮᱱ ᱟᱣᱨᱤ ᱟᱹᱛᱩ ᱟᱹᱣᱨᱤ ᱵᱚᱞᱚᱜ ᱛᱮᱜᱮ ᱜᱚᱴᱟ ᱦᱚᱲ ᱠᱚ ᱠᱚᱭᱚᱜ ᱟᱵᱮᱱ ᱠᱟᱱᱟ, ᱟᱫᱚᱵᱮᱱ ᱢᱮᱱᱟ ᱪᱮᱫ ᱞᱤᱧ ᱪᱤᱠᱟᱹ ᱟᱠᱟᱫᱟ ᱱᱚᱝᱠᱟ ᱫᱚ ᱜᱚᱴᱟ ᱠᱚ ᱠᱚᱭᱚᱜ ᱟᱹᱞᱤᱧ ᱠᱟᱱᱟ ᱾ ᱟᱨ ᱛᱚᱠᱷᱟᱱ ᱫᱚ ᱜᱚᱴᱟ ᱢᱤᱫ ᱦᱚᱲᱮ ᱞᱟᱹᱭ ᱠᱮᱫ ᱫᱤᱭᱮ ᱠᱷᱟᱱ ᱩᱱᱤ ᱞᱟᱹᱭ ᱠᱮᱫᱮ ᱠᱷᱟ ᱩᱱᱤ ᱚᱱᱠᱟ ᱚᱱᱠᱟᱛᱮ ᱜᱚᱴᱟ ᱟᱹᱛᱩ ᱯᱟᱥᱱᱟᱣ ᱮᱱᱟ ᱾
ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱟᱹᱞᱤᱧ ᱦᱟᱸᱜ ᱱᱮᱦᱚᱨ ᱫᱚ ᱛᱟᱦᱮᱱᱟ ᱡᱮ ᱡᱚᱛᱚ ᱦᱚᱲ ᱥᱚᱢᱟᱱ ᱞᱮᱠᱟ ᱛᱮᱵᱚᱱ ᱛᱟᱦᱮᱱ ᱢᱟ, ᱡᱮᱢᱚᱱ ᱡᱟᱦᱟᱸ ᱥᱟᱨᱪᱟ ᱠᱟᱛᱷᱟ ᱠᱟᱱᱟ ᱚᱱᱟ ᱫᱚ ᱥᱚᱴᱷᱤᱠ ᱠᱟᱛᱷᱟ ᱜᱮᱵᱚᱱ ᱢᱮᱱᱢᱟ, ᱚᱱᱟ ᱮᱲᱮ ᱠᱟᱛᱷᱟ ᱢᱪᱷᱟᱹ ᱠᱟᱛᱷᱟ ᱠᱚᱫᱚ ᱦᱟᱸᱜ ᱵᱟᱵᱚᱱ ᱞᱟᱹᱭ ᱫᱲᱟᱭᱟᱢ ᱢᱟ ᱡᱮᱢᱚᱱ ᱾
ᱦᱩᱸ, ᱚᱠᱚᱭ ᱟᱜ ᱫᱚ ᱩᱱᱠᱩ ᱠᱷᱚᱡ ᱫᱚ ᱟᱵᱚ ᱡᱟᱹᱥᱛᱤ ᱵᱚᱱ ᱠᱷᱟᱴᱟᱜ ᱠᱟᱱᱟ᱾ ᱡᱟᱦᱟᱱᱟᱜ ᱠᱟᱹᱢᱤ ᱠᱚᱨᱮ ᱦᱚᱸ ᱟᱹᱰᱤ ᱵᱚᱱ ᱠᱷᱟᱴᱟᱜ ᱠᱟᱱᱟ ᱠᱤᱱᱛᱩ ᱾ ᱛᱚ ᱟᱵᱚ ᱫᱚ ᱵᱟᱵᱩᱱ ᱞᱟᱦᱟ ᱫᱟᱲᱮᱭᱟᱜᱼᱟ ᱾
ᱦᱳᱭ ᱦᱳᱭ, ᱟᱫᱚ ᱦᱟᱸᱜ ᱚᱱᱮ ᱛᱚᱵᱚᱱ ᱞᱟᱦᱟ ᱯᱟᱹᱦᱤᱞ ᱠᱷᱚᱱᱟᱜ ᱜᱮ ᱟᱵᱚ ᱫᱚ ᱠᱟᱹᱴᱤᱡ ᱵᱩᱱ ᱠᱚᱢ ᱵᱚᱱ ᱵᱩᱡ ᱛᱟᱦᱮᱱᱟ ᱾ ᱟᱨ ᱢᱮᱱ ᱠᱟᱛᱷᱟ ᱛᱮᱦᱚᱸ ᱟᱫᱚ ᱦᱟᱸᱜ ᱚᱱᱠᱟ ᱞᱮᱠᱟᱛᱮᱫᱚ ᱦᱟᱸᱜ ᱢᱮᱱᱛᱮᱫᱚ ᱦᱟᱸᱜ ᱟᱹᱰᱤ ᱡᱟᱹᱥᱛᱤ ᱜᱮᱵᱚᱱ ᱢᱮᱱ ᱜᱤᱰᱤ ᱠᱟᱜᱼᱟ ᱟᱫᱚ ᱦᱟᱸᱜ ᱚᱱᱟ ᱞᱮᱠᱟ ᱛᱮᱫᱚ ᱦᱟᱸᱜ ᱠᱟᱹᱢᱤ ᱠᱚᱦᱚᱸ ᱵᱟᱵᱚᱱ ᱫᱟᱲᱮᱭᱟᱜᱼᱟ ᱾ ᱦᱳᱭᱥᱮ, ᱟᱫᱚ ᱦᱟᱸᱜ ᱩᱱᱠᱩ ᱫᱚᱠᱚ ᱚᱱᱠᱟ ᱠᱚ ᱢᱮᱱ ᱠᱟᱜᱼᱟ, ᱢᱮᱱ ᱜᱤᱰᱤ ᱨᱮᱦᱚᱸ ᱟᱫᱚ ᱦᱟᱸᱜ ᱩᱱᱠᱩ ᱫᱚ ᱦᱟᱸᱜ ᱢᱚᱱᱮ ᱨᱮᱜᱮ ᱠᱚ ᱤᱭᱟᱹ ᱠᱟᱛᱮ ᱠᱚ ᱫᱚᱦᱚ ᱠᱟᱜᱼᱟ ᱾ ᱛᱩᱢᱮᱞ ᱠᱟᱛᱮᱜ, ᱦᱳᱭ ᱥᱮ ᱵᱟᱝ ᱥᱚᱫᱚᱨ ᱛᱮ ᱵᱟᱠᱚ ᱥᱚᱫᱚᱨᱟ ᱦᱮᱸ ᱾
ᱟᱵᱚ ᱡᱟᱦᱟᱱᱟᱜ ᱦᱮᱡᱼᱟ ᱵᱚᱱᱟ ᱢᱚᱱᱮᱨᱮ ᱚᱱᱟ ᱜᱮᱵᱚᱱ ᱢᱮᱱ ᱜᱚᱫ ᱾
ᱦᱳᱭ ᱦᱳᱭ, ᱚᱱᱟ ᱢᱟ ᱠᱟᱛᱷᱟ ᱠᱟᱱ ᱜᱮᱛᱟᱵᱚᱱ ᱾ ᱦᱳᱭ ᱥᱮ, ᱟᱫᱚ ᱥᱟᱱᱟᱢᱟᱜ ᱡᱤᱱᱤᱥ ᱠᱚᱜᱮ ᱥᱮᱪᱮᱫ ᱫᱚ ᱞᱟᱜᱟᱣ ᱟᱵᱚᱱ ᱜᱮᱭᱟ, ᱞᱟᱹᱠᱛᱤᱭᱟᱵᱚᱱ ᱜᱮᱭᱟ ᱾
ᱦᱮᱸ᱾
ᱟᱪᱪᱷᱟ ᱵᱟᱝ ᱡᱮᱢᱚᱱ ᱟᱵᱚᱣᱟᱜ ᱥᱟᱶᱛᱟ ᱨᱮᱜᱮ ᱱᱚᱜᱼᱚᱭ, ᱧᱮᱞ ᱵᱤᱱ ᱥᱮ ᱱᱚᱜᱼᱚᱭ ᱡᱟᱦᱟᱸ ᱟᱵᱚᱣᱟᱜ ᱚᱨᱠᱮᱥᱴᱟᱨ ᱠᱚ ᱦᱩᱭᱩᱜ ᱠᱟᱱ ᱛᱟᱵᱚᱱ ᱥᱮ ᱾ ᱱᱚᱜ ᱱᱚᱝᱠᱟ ᱟᱵᱚᱨᱮᱱ ᱢᱟᱹᱭ ᱵᱟᱹᱵᱩ ᱛᱟᱠᱚ ᱠᱚ ᱪᱟᱞᱟᱜ ᱠᱟᱱᱟ, ᱯᱟᱹᱣᱨᱟᱹ ᱦᱟᱺᱰᱤ ᱠᱚᱠᱚ ᱧᱩᱭᱮᱫᱟ ᱾ ᱚᱱᱠᱟ ᱠᱚ ᱞᱚᱥᱚᱫ ᱠᱚᱨᱮ ᱠᱚ ᱜᱤᱛᱤᱡ ᱵᱟᱲᱟᱭ ᱠᱟᱱᱟ ᱾ ᱞᱚᱥᱚᱫ ᱵᱟ ᱞᱚᱥᱚᱫ ᱠᱚᱨᱮ ᱠᱚ ᱜᱷᱩᱞᱴᱟ ᱜᱷᱩᱞᱴᱤ ᱵᱟᱲᱟᱭ ᱠᱟᱱᱟ, ᱛᱟᱦᱚᱞᱮ ᱚᱱᱟ ᱠᱚᱫᱚ ᱦᱟᱸᱜ ᱟᱵᱚᱣᱟᱜ ᱥᱟᱶᱛᱟ ᱨᱮᱜᱮ ᱛᱚ ᱵᱟᱹᱲᱤᱡ ᱟᱡᱟᱨ ᱫᱚ ᱦᱤᱡᱩᱜ ᱠᱟᱱᱟ ᱥᱮ ᱾ ᱟᱫᱚ ᱦᱟᱸᱜ ᱜᱚᱝᱠᱮ ᱱᱚᱜᱼᱚ ᱱᱚᱝᱠᱟ ᱢᱮᱱ ᱵᱟᱨᱚᱱ ᱯᱚᱫ ᱛᱮᱜᱮ ᱦᱚᱸ ᱟᱨᱚᱸ ᱦᱟᱸᱜ ᱠᱷᱟᱨᱟᱯ ᱵᱚᱱ ᱱᱮᱦᱚᱲ ᱜᱮᱵᱚᱱ ᱠᱷᱟᱨᱟᱯᱚᱜᱼᱟ ᱾ ᱵᱟᱨᱚᱱ ᱦᱚᱸ ᱵᱟᱭ ᱞᱟᱹᱠᱛᱤ ᱜᱮᱛᱟᱵᱚᱱᱟ ᱟᱫᱚ ᱦᱟᱸᱜ ᱚᱱᱠᱟ ᱞᱮᱠᱟᱛᱮ ᱩᱱᱠᱩ ᱢᱟᱹᱭ ᱵᱟᱹᱵᱩ ᱛᱟᱠᱚᱚᱨᱮᱱ ᱡᱟᱦᱟᱸᱭ ᱜᱷᱟᱨᱚᱸᱡᱽ ᱨᱮ ᱢᱮᱱᱟᱜ ᱟᱠᱟᱫ ᱠᱤᱱ ᱟᱭᱳᱵᱟᱵᱟ ᱛᱟ ᱤᱱ ᱦᱟᱸᱜ ᱩᱱᱠᱤᱱ ᱜᱮᱠᱚ ᱩᱱᱠᱩ ᱜᱮᱠᱚ ᱢᱮᱱᱛᱮᱫᱚ ᱦᱟᱸᱜ ᱠᱚ ᱵᱩᱡᱷᱟᱹᱣ ᱫᱟᱲᱮᱭᱟᱠᱚᱣᱟ᱾
ᱦᱩᱸ ᱟᱵᱚᱣᱟᱜ ᱢᱮᱱᱛᱮᱫᱚ ᱠᱚ ᱢᱮᱛᱟ ᱵᱚᱱᱟ ᱠᱚ ᱟᱢ ᱡᱚᱢᱮᱢ ᱮᱢᱟᱞᱮ ᱠᱟᱱᱟ ᱟᱢᱟᱜ ᱠᱟᱛᱷᱟ ᱞᱮ ᱟᱸᱡᱚᱢᱟ᱾ ᱱᱚᱝᱠᱟ ᱟᱹᱰᱤ ᱟᱸᱴ ᱠᱚ ᱟᱭᱢᱟ ᱠᱚ ᱟᱸᱡᱚᱢ ᱟᱵᱚᱱᱟ᱾
ᱦᱳᱭ ᱦᱳᱭ᱾
ᱟᱫᱚ ᱡᱟᱦᱟᱸᱭ ᱠᱚᱨᱮᱱ ᱡᱟᱦᱟᱸᱭ ᱜᱟᱨᱡᱮᱱ ᱦᱮᱸᱱᱟᱜ ᱠᱚᱣᱟ ᱩᱱᱠᱩ ᱠᱚ ᱢᱮᱛᱟ ᱠᱚ ᱠᱷᱟᱡ ᱫᱚ ᱵᱷᱟᱜᱮᱭᱟ᱾
ᱦᱳᱭ ᱦᱳᱭ᱾ ᱟᱫᱚ ᱦᱟᱸᱜ ᱜᱚᱢᱠᱮ ᱟᱹᱞᱤᱧ ᱡᱟᱦᱟᱸ ᱥᱮᱫ ᱞᱤᱧ ᱛᱟᱦᱮᱸᱱᱟ ᱦᱳᱭ ᱥᱮ᱾ ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱵᱤᱞᱟᱹᱛ ᱫᱤᱥᱚᱢ ᱠᱚ ᱵᱤᱞᱟᱹᱛ ᱫᱤᱥᱚᱢ ᱧᱩᱨᱩᱜ ᱠᱟᱱᱟ ᱛᱚ,
ᱦᱩᱸ᱾
ᱟᱫᱚ ᱦᱟᱸᱜ ᱞᱤᱧ ᱢᱮᱱᱟ ᱦᱮᱸ ᱥᱟᱱᱟᱢᱟᱜ ᱦᱚᱸ ᱱᱚᱜᱼᱚ ᱱᱚᱝᱠᱟ ᱵᱚᱪᱷᱚᱨ ᱫᱤᱱ ᱨᱮ ᱥᱮᱨᱢᱟᱨᱮ ᱢᱤᱫ ᱫᱷᱟᱣ ᱠᱟᱛᱮ ᱚᱨᱠᱮᱥᱴᱟᱨ ᱫᱚᱦᱚ ᱫᱚ ᱞᱟᱠ ᱛᱤᱭᱟᱱ ᱜᱮᱛᱟᱵᱚᱱᱟ ᱟᱫᱚ ᱦᱟᱸᱜ ᱚᱱᱟ ᱞᱮᱠᱟᱛᱮᱫᱚ ᱦᱟᱸᱜ ᱚᱨᱠᱮᱥᱴᱟᱨ ᱵᱟᱫ ᱠᱟᱛᱮ ᱛᱮ ᱡᱩᱫᱤ ᱜᱟᱭᱟᱱ ᱠᱚᱵᱚᱱ ᱫᱚᱦᱚᱭᱟᱥᱮ ᱥᱟᱶᱛᱟ ᱨᱮ ᱟᱹᱰᱤ ᱵᱷᱟᱹᱞᱤ ᱢᱮᱱᱟᱜᱼᱟ ᱠᱟᱹᱢᱤ ᱦᱚᱨᱟ ᱠᱚ ᱥᱮ ᱡᱟᱦᱟᱸᱱᱟᱜ ᱠᱚ ᱟᱵᱚ ᱵᱟᱵᱚᱱ ᱵᱟᱲᱟᱭᱟ ᱚᱱᱟ ᱠᱚ ᱵᱚᱱ ᱥᱮᱬᱟ ᱫᱟᱲᱮᱭᱟᱜᱼᱟ ᱦᱳᱭ ᱥᱮ᱾ ᱚᱱᱟ ᱛᱟᱞᱟᱛᱮ ᱟᱵᱚ ᱧᱮᱞ ᱠᱟᱛᱮᱫ ᱵᱳᱱ ᱥᱮᱬᱟ ᱫᱟᱲᱮᱭᱟᱜᱼᱟ᱾
ᱦᱩᱸ ᱟᱞᱮ ᱥᱮᱫ ᱦᱚᱸ ᱞᱟᱦᱟᱛᱮ ᱟᱹᱰᱤ ᱟᱸᱴ ᱚᱨᱠᱮᱥᱴᱟᱨ ᱠᱚ ᱦᱩᱭᱩᱜ ᱠᱟᱱ ᱛᱟᱦᱮᱸᱱᱟ᱾
ᱦᱳᱭ ᱦᱳᱭ᱾
ᱟᱫᱚ ᱮᱠᱷᱚᱱ ᱫᱚ ᱚᱱᱟ ᱠᱚᱠᱚ ᱵᱚᱱᱫᱚ ᱪᱟᱵᱟ ᱠᱟᱫᱟ ᱮᱠᱷᱚᱱ ᱫᱚ ᱦᱩᱭᱩᱜ ᱠᱚᱣᱟᱜ ᱡᱟᱦᱟᱸᱱᱟᱜ ᱤᱭᱟᱹ ᱠᱚᱨᱮ ᱜᱮ ᱦᱩᱭᱩᱜ ᱠᱟᱱᱟᱱᱟ ᱚᱱᱟ ᱦᱚᱸ ᱧᱤᱫᱟᱹ ᱵᱮᱲᱟ ᱫᱚ ᱵᱟᱝ ᱦᱩᱭᱩᱜ ᱛᱟᱦᱮᱸᱱᱟ ᱱᱚᱝᱠᱟ ᱥᱤᱧ ᱢᱟᱨᱥᱟᱞ ᱥᱩᱨᱩᱜ ᱛᱟᱦᱮᱸᱱᱟ ᱟᱨ ᱥᱤᱧ ᱢᱟᱨᱥᱟᱞ ᱨᱮᱜᱮ ᱪᱟᱵᱟᱜ ᱛᱟᱦᱮᱸᱱᱟ᱾
ᱦᱳᱭ ᱦᱳᱭ᱾
ᱡᱟᱛᱨᱟ ᱠᱚ ᱮᱠᱷᱚᱱ ᱞᱟᱦᱟ ᱛᱮᱫᱚ ᱧᱤᱫᱟᱹ ᱵᱮᱲᱟ ᱦᱩᱭᱩᱜ ᱠᱟᱱ ᱛᱟᱦᱮᱸᱱᱟ ᱧᱤᱫᱟᱹ ᱡᱟᱛᱨᱟ ᱠᱟ ᱧᱤᱫᱟᱹ ᱨᱮᱠᱚ ᱩᱰᱩᱠᱚᱜᱼᱟ ᱥᱮ ᱟᱫᱚ ᱜᱟᱯᱟ ᱥᱮᱛᱟᱜ ᱠᱚ ᱦᱤᱡᱩᱜᱼᱟ᱾
ᱦᱳᱭ ᱟᱫᱚ ᱦᱟᱸᱜ ᱜᱚᱝ ᱦᱮᱸ ᱟᱫᱚ ᱦᱟᱸᱜ ᱜᱚᱝ ᱠᱮ ᱚᱱᱮᱞᱤᱧ ᱢᱮᱱᱟ ᱡᱮ ᱡᱟᱛᱨᱟ ᱦᱚᱸ ᱱᱟᱯᱟᱭ ᱜᱮ ᱠᱟᱱᱟ ᱟᱫᱚ ᱦᱟᱸᱜ ᱚᱱᱮ ᱜᱷᱟᱨᱚᱸᱡ ᱨᱮᱱᱟᱜ ᱢᱤᱫᱴᱟᱝ ᱜᱷᱟᱨᱚᱸᱧᱡᱽ ᱨᱮ ᱪᱮᱫ ᱞᱮᱠᱟ ᱮᱸᱜ ᱤᱭᱟᱹ ᱠᱚ ᱛᱟᱦᱮᱸᱱ ᱛᱟᱵᱚᱱᱟ ᱟᱡᱟᱨ ᱠᱚ, ᱠᱟᱹᱢᱤ ᱟᱡᱨ ᱠᱚ ᱚᱱᱟ ᱠᱚ ᱥᱟᱶᱛᱮᱠᱚ ᱛᱩᱞᱟᱹ ᱡᱚᱠᱷᱟᱭᱟ ᱛᱚ ᱟᱫᱚ ᱚᱱᱟ ᱠᱚ ᱥᱟᱵ ᱨᱟᱠᱟᱵᱟᱛᱚ ᱟᱫᱚ ᱦᱟᱸᱜ ᱚᱱᱟ ᱞᱮᱠᱟ ᱛᱮᱠᱚ ᱟᱵᱚ ᱠᱚ ᱥᱚᱫᱚᱨᱟᱵᱚᱱᱟ ᱦᱮᱸᱥᱮ ᱵᱟᱝ?
ᱟᱫᱚ ᱧᱤᱫᱟᱹ ᱡᱟᱛᱨᱟ ᱢᱟ ᱚᱱᱮ ᱚᱱᱠᱟ ᱡᱟᱦᱟᱸᱭ ᱯᱟᱹᱣᱨᱟᱹ ᱧᱩ ᱠᱟᱛᱮ ᱠᱚ ᱜᱚᱞᱴᱷᱟᱣ ᱵᱟᱲᱟᱭᱟ ᱦᱟᱸᱱᱛᱮ ᱱᱟᱛᱮ,